ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱜᱚᱝᱠᱮ ᱟᱹᱞᱤᱧᱟᱜ ᱟᱲᱟᱝ ᱪᱮᱫ ᱞᱮᱠᱟ ᱧᱟᱢᱚᱜ ᱠᱟᱱᱟ?
ᱦᱮᱸ ᱟᱹᱰᱤ ᱱᱟᱯᱟᱭ ᱜᱮ ᱟᱸᱡᱚᱢᱚᱜ ᱠᱟᱱᱟ ᱟᱸᱡᱚᱢᱚᱜ ᱠᱟᱱᱟ, ᱟᱹᱞᱤᱧᱟᱜ?
ᱟᱵᱮᱱᱟᱜ ᱦᱚᱸ ᱱᱚᱜᱼᱚᱭ ᱟᱹᱰᱤ ᱱᱟᱯᱟᱭ ᱜᱮ ᱟᱸᱡᱚᱢᱚᱜ ᱠᱟᱱᱟ, ᱟᱫᱚ ᱞᱤᱧ ᱟᱥᱚᱜᱼᱟ ᱡᱮᱢᱚᱱ ᱢᱩᱪᱟᱹᱫ ᱫᱷᱟᱹᱨᱤᱡ ᱱᱚᱝᱠᱟ ᱜᱮ ᱟᱸᱡᱚᱢᱚᱜ ᱡᱟᱛᱮᱜ ᱜᱟᱞᱢᱟᱨᱟᱣ ᱨᱮ ᱡᱟᱦᱟᱱᱟᱜ ᱚᱱᱠᱟᱱᱟᱜ ᱚᱥᱩᱵᱤᱛᱟ ᱵᱟᱝ ᱦᱩᱭᱩᱜ ᱛᱟᱞᱟᱝ᱾
ᱩᱸ ᱛᱟᱯᱚᱨᱮ ᱱᱟᱯᱟᱭ ᱜᱮᱭᱟᱵᱤᱱ ᱛᱚ?
ᱦᱮᱸ ᱟᱞᱤᱧ ᱫᱚ ᱱᱚᱜᱟᱭ ᱱᱤᱛᱚᱜ ᱱᱤᱛ ᱦᱟᱹᱵᱤᱡ ᱫᱚ ᱱᱟᱯᱟᱭ ᱜᱮ ᱢᱮᱱᱟᱜ ᱞᱤᱧᱟ ᱟᱵᱮᱱ ᱜᱮ ᱞᱟᱹᱭ ᱵᱮᱱ ᱟᱵᱤᱱ ᱥᱮᱫ ᱠᱷᱚᱡ ᱪᱮᱫ ᱞᱮᱠᱟ ᱢᱮᱱᱟᱜ ᱵᱚᱲᱟ ᱟᱯᱮ ᱟᱯᱮ ᱜᱮ?
ᱦᱮᱸ ᱮᱠᱷᱚᱱ ᱫᱚ ᱡᱷᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ, ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ᱾ ᱛᱟᱞᱦᱮ ᱪᱟᱥ, ᱪᱟᱥ ᱠᱟᱹᱢᱤ ᱠᱚ ᱦᱩᱭᱩᱜ ᱠᱟᱱᱟ ᱥᱮ ᱵᱟᱝ ᱦᱩᱲᱩ ᱨᱚᱦᱚᱭ ᱠᱚ?
ᱦᱩᱸ ᱦᱩᱸ ᱟᱹᱰᱤ ᱱᱟᱯᱟᱭ ᱠᱩᱠᱞᱤᱢ ᱫᱚᱦᱚ ᱠᱮᱜᱼᱟ ᱮᱦᱚᱵ ᱨᱮᱜ ᱜᱮ ᱦᱟᱸᱜ, ᱟᱨ ᱚᱱᱮ ᱠᱚ ᱢᱮᱱᱟ ᱱᱮᱛᱟᱨ ᱢᱟ ᱱᱚᱜᱚᱭ ᱪᱟᱥ ᱫᱤᱱ ᱠᱟᱱᱟ, ᱟᱨ ᱫᱟᱜ ᱫᱤᱱ ᱠᱟᱱᱟ ᱢᱮᱛᱟᱜ ᱢᱮ, ᱟᱨ ᱫᱟᱜ ᱫᱤᱱ ᱢᱟ ᱪᱟᱥ ᱵᱟᱥ ᱢᱟ ᱟᱹᱰᱤ ᱜᱟᱱ ᱜᱮ ᱱᱚᱜ-ᱚᱭ ᱟᱞᱮ ᱥᱮᱫ ᱦᱚᱸ ᱦᱩᱭᱩᱜ ᱠᱟᱱᱟ ᱟᱨ ᱟᱹᱰᱤ ᱜᱟᱱ ᱞᱮ ᱪᱟᱥ ᱵᱟᱲᱟᱭᱮᱫ ᱠᱟᱱ ᱜᱮᱭᱟ, ᱟᱨ ᱪᱟᱥ ᱞᱮᱠᱟ ᱛᱚ ᱱᱚᱜᱼᱚᱭ ᱦᱮᱸᱛᱟᱨ ᱢᱟ ᱦᱩᱲᱩ ᱜᱮ ᱡᱟᱹᱥᱛᱤ ᱪᱟᱥᱵᱟᱥ ᱢᱟ ᱦᱩᱭᱩᱜ ᱠᱟᱱᱟ ᱟᱨ ᱦᱩᱲᱩ ᱠᱚ ᱵᱟᱫ ᱠᱟᱛᱮ ᱫᱚ ᱟᱞᱮ ᱥᱮᱫ ᱫᱚ ᱱᱚᱜ-ᱚᱭ ᱟᱹᱰᱤᱜᱟᱱ ᱜᱮ ᱪᱟᱥᱵᱟᱥ ᱦᱩᱭᱩᱜᱼᱟ ᱦᱟᱸᱜ ᱟᱫᱚ ᱚᱱᱟᱛᱮ ᱵᱟᱹᱭ ᱵᱟᱹᱭ ᱞᱟᱝ ᱜᱟᱞᱢᱟᱨᱟᱜ ᱮᱱᱛᱮ ᱵᱟᱹᱭ ᱵᱟᱹᱭ ᱦᱟᱸᱜ ᱞᱟᱦᱟ ᱥᱮᱫ᱾ ᱟᱫᱚ ᱟᱢ ᱦᱚᱸ ᱱᱚᱰᱮᱧ ᱠᱩᱞᱤ ᱵᱟᱲᱟᱭᱮᱫ ᱢᱮᱭᱟ ᱡᱮ ᱟᱯᱮ ᱥᱮᱫ ᱱᱚᱛᱮ ᱦᱩᱲᱩ ᱠᱚᱫᱚ ᱯᱮ ᱪᱟᱥ ᱵᱟᱲᱟᱭᱮᱫᱟ ᱥᱮ ᱵᱟᱯᱮ ᱪᱟᱥᱟ?
ᱢᱟᱱᱮ ᱦᱚᱞᱟ ᱠᱷᱚᱱ ᱠᱤᱪᱷᱩ ᱦᱚᱲ ᱫᱚᱠᱚ ᱪᱟᱥ ᱫᱟ ᱡᱟᱦᱟᱸᱭᱟᱜ ᱢᱟᱱᱮ ᱛᱚᱞᱟ ᱠᱚᱴᱤᱡ ᱦᱟᱨᱟᱣ ᱠᱟᱱ ᱛᱟᱠᱚᱣᱟ ᱛᱟᱦᱞᱮ ᱩᱱᱠᱩ ᱠᱚ ᱟᱨᱟᱢᱵᱚ ᱠᱟᱫᱟ᱾ ᱟᱨ ᱟᱞᱮ ᱟᱹᱰᱤ ᱦᱚᱲᱟᱜ ᱜᱮ ᱮᱠᱷᱚᱱᱳ ᱛᱚᱞᱟ ᱠᱚ ᱟᱹᱣᱨᱤᱭᱟ-ᱟ ᱦᱟᱨᱟᱜ-ᱟ, ᱢᱟᱱᱮ ᱫᱮᱨᱤ ᱠᱟᱛᱮᱜ ᱜᱤᱰᱤ ᱦᱩᱭ ᱟᱠᱟᱱᱟ ᱛᱟᱦᱞᱮ ᱮᱠᱷᱚᱱᱳ ᱟᱣᱨᱤ ᱫᱚ ᱟᱞᱮ ᱫᱚ ᱟᱹᱣᱨᱤ ᱨᱮ ᱟᱨᱟᱢᱵᱚᱭᱟ ᱟᱨ ᱮᱭ ᱠᱷᱮᱛ ᱠᱚᱜᱮ ᱵᱟᱜᱟᱣ ᱦᱩᱭᱩᱜ ᱠᱟᱱᱟ ᱥᱟᱹᱛ ᱦᱩᱭᱩᱜ ᱠᱟᱱᱟ ᱾
ᱟᱪᱪᱷᱟ ᱟᱹᱰᱤ ᱱᱟᱯᱟᱭ ᱾ ᱟᱨ ᱟᱞᱮ ᱥᱮᱫ ᱦᱚᱸ ᱡᱚᱠᱷᱚᱱᱮᱢ ᱧᱮᱞᱟ ᱛᱚ ᱟᱞᱮ ᱥᱮᱫ ᱦᱚᱸ ᱟᱹᱰᱤᱜᱟᱱ ᱜᱮ ᱪᱟᱥᱵᱟᱥ ᱦᱩᱭᱩᱜ ᱠᱟᱱᱟ ᱾ ᱟᱨ ᱚᱠᱟ ᱵᱮᱱ ᱞᱟᱹᱭ ᱠᱮᱜᱼᱟ, ᱚᱱᱠᱟ ᱠᱷᱟᱱ ᱜᱮ ᱟᱞᱮ ᱥᱮᱫ ᱦᱚᱸ ᱟᱫᱚ ᱟᱞᱮ ᱥᱮᱫ ᱦᱚᱸ ᱱᱚᱜᱼᱚᱭ ᱢᱮᱛᱟᱜ ᱢᱮ ᱱᱮᱛᱟᱨ ᱠᱟᱛᱮᱫ ᱫᱚ ᱱᱚᱜᱚᱭ ᱦᱩᱲᱩ ᱠᱚ ᱪᱟᱥ ᱵᱟᱲᱟᱭᱮᱫᱟ ᱾ ᱟᱨᱻ ᱦᱩᱲᱩ ᱦᱚᱸ ᱱᱮᱛᱟᱨ ᱢᱟ ᱚᱱᱟ ᱠᱚ ᱢᱟᱱᱮ ᱡᱷᱚᱛᱚ ᱦᱚᱲ ᱟᱯᱟᱱ ᱟᱹᱯᱤᱱ ᱠᱷᱮᱛ ᱨᱮ ᱾ ᱟᱫᱚ ᱟᱯᱮ ᱥᱮᱫ ᱮᱢ ᱞᱟᱹᱭ ᱠᱮᱫᱟ ᱡᱮ ᱱᱮᱛᱟᱨ ᱢᱤᱫ ᱵᱟᱨ ᱦᱚᱲ ᱠᱚ ᱪᱟᱥ ᱮᱫᱟ, ᱡᱷᱚᱛᱚ ᱦᱚᱲ ᱫᱚ ᱵᱟᱠᱚ ᱮᱦᱚᱵ ᱟᱠᱟᱱᱟ ᱦᱟᱸᱜ ᱾ ᱟᱫᱚ ᱟᱞᱮ ᱥᱮᱫ ᱡᱚᱠᱷᱚᱱᱮᱢ ᱧᱮᱞᱟ ᱟᱞᱮ ᱥᱮᱫ ᱫᱚ ᱡᱷᱚᱛᱚ ᱞᱮᱠᱟᱱ ᱦᱚᱲ ᱠᱚ ᱮᱦᱚᱵ ᱟᱠᱟᱱᱟ ᱾ ᱟᱨ ᱠᱟᱛᱷᱟ ᱞᱮᱠᱟ ᱛᱮ ᱡᱮ ᱢᱤᱫ ᱵᱟᱨ ᱦᱚᱲ ᱢᱟᱠᱚ ᱪᱟᱵᱟ ᱡᱟᱣᱨᱟ ᱠᱮᱫᱮᱜᱼᱟ ᱦᱟᱸᱜ ᱾ ᱟᱫᱚ ᱟᱞᱮ ᱢᱮᱛᱟᱜ ᱢᱮ ᱚᱱᱟ ᱜᱷᱟᱴᱟ ᱜᱷᱩᱴᱩ ᱦᱟᱸᱜ ᱚᱠᱟ ᱠᱚᱫᱚ ᱚᱱᱠᱟ ᱫᱟᱜ ᱵᱟᱝ ᱧᱟᱢ ᱵᱟᱲᱟ ᱜᱚᱫᱚᱜᱼᱟ ᱾ ᱟᱫᱚ ᱚᱱᱟ ᱠᱚᱨᱮ ᱦᱟᱸᱜ ᱵᱟᱝ ᱪᱟᱥ ᱵᱟᱲᱟ ᱦᱩᱭ ᱟᱠᱟᱱ ᱛᱟᱦᱮᱱᱟ ᱟᱨ ᱵᱟᱠᱤ ᱫᱚ ᱢᱮᱛᱟᱜ ᱢᱮ ᱪᱟᱵᱟ ᱥᱮᱫ ᱞᱮᱠᱟ ᱜᱮ ᱾ ᱟᱨᱻ ᱱᱚᱜᱼᱚᱭ ᱱᱤᱛ ᱱᱮᱛᱟᱨ ᱢᱟ ᱟᱹᱰᱤ ᱠᱟᱡᱟᱠ ᱜᱮ ᱫᱟᱜᱮᱜ ᱠᱟᱱ ᱛᱟᱦᱮ ᱱᱚᱜᱼᱚᱭ ᱚᱱᱟ ᱠᱚᱦᱚᱸ ᱵᱟᱹᱭ ᱵᱟᱹᱭᱛᱮ ᱪᱟᱵᱟᱜ ᱥᱮᱫ ᱪᱟᱞᱟᱜ ᱠᱟᱱᱟ ᱦᱟᱸᱜ ᱢᱮᱛᱟᱜ ᱢᱮ ᱾ ᱟᱫᱚ ᱟᱯᱮ ᱥᱮᱫ ᱫᱚ ᱢᱮᱛᱟᱜ ᱢᱮ ᱮᱦᱚᱵ ᱜᱮ ᱵᱟᱯᱮ ᱮᱦᱚᱵ ᱟᱠᱟᱱᱟ ᱥᱮ ᱪᱮᱫ ᱞᱮᱠᱟ ᱵᱚᱞᱮ ᱟᱫᱚᱢ ᱦᱚᱲ ᱫᱚᱠᱚ ᱮᱦᱚᱵ ᱵᱟᱲᱟᱭᱱᱟ ᱥᱮ ᱪᱮᱫ ᱞᱮᱠᱟ?
ᱦᱮᱸ ᱟᱫᱚᱢ ᱦᱚᱲ ᱫᱚ ᱠᱤᱪᱷᱩ ᱦᱚᱲ ᱫᱚᱠᱚ ᱟᱨᱟᱢᱵᱚ ᱟᱠᱟᱫᱟ ᱢᱟᱱᱮ ᱦᱚᱞᱟ ᱢᱟᱦᱫᱮᱨ ᱠᱷᱚᱱ ᱠᱚ ᱟᱨᱟᱢᱵᱚ ᱟᱠᱟᱫᱟ ᱨᱚᱦᱚᱭ ᱫᱚ ᱾ ᱟᱨ ᱮᱠᱷᱚᱱᱚ ᱟᱹᱰᱤ ᱡᱟᱹᱥᱛᱤ ᱜᱮ ᱮᱠᱷᱚᱱᱚ ᱟᱹᱣᱨᱤ ᱠᱚ ᱟᱨᱟᱢᱵᱚᱭᱟ ᱾ ᱮᱭ ᱢᱟᱱᱮ ᱠᱷᱮᱛ ᱠᱚᱠᱚ ᱵᱟᱜᱟᱣ ᱮᱫᱟ ᱥᱤ ᱥᱤᱭ ᱮᱫᱟ ᱠᱚ ᱾
ᱢᱟᱱᱮ ᱨᱚᱦᱚᱭ ᱨᱮᱱᱟᱜ ᱨᱚᱦᱚᱭ ᱨᱮᱱᱟᱜ ᱜᱮ ᱥᱟᱹᱛ ᱥᱟᱯᱲᱟᱣ ᱪᱟᱞᱟᱜ ᱠᱟᱱᱟ ᱾
ᱟᱪᱪᱷᱟ ᱟᱹᱰᱤ ᱱᱟᱯᱟᱭ ᱾ ᱟᱫᱚ ᱱᱚᱜᱼᱚᱸᱭ ᱟᱞᱮ ᱥᱮᱫ ᱦᱚᱸ ᱚᱱᱠᱟ ᱜᱮ ᱾ ᱟᱫᱚ ᱟᱞᱮ ᱥᱮᱫ ᱫᱚ ᱱᱚᱜᱼᱚᱸᱭ ᱜᱟᱹᱪᱷᱤ ᱠᱚᱦᱚᱸ ᱟᱹᱰᱤ ᱞᱟᱦᱟ ᱨᱮᱜᱮ ᱠᱚ ᱟᱯᱷᱚᱨ ᱵᱟᱲᱟᱣ ᱟᱠᱟᱜᱼᱟ ᱾ ᱟᱨ ᱞᱟᱹᱴᱩ ᱵᱟᱲᱟᱣ ᱟᱠᱟᱱ ᱛᱮ ᱱᱚᱜᱼᱚᱭ ᱱᱮᱛᱟᱨ ᱫᱚ ᱢᱮᱛᱟᱜ ᱢᱮ ᱯᱩᱨᱟᱹᱣ ᱛᱮᱫ ᱪᱟᱥᱵᱟᱥ ᱦᱩᱭᱩᱜ ᱠᱟᱱᱟ ᱱᱟᱯ ᱱᱟᱯᱟᱭ ᱜᱮ ᱡᱚᱛᱚᱣᱟᱜ ᱜᱮ ᱾ ᱟᱨ ᱚᱱᱮ ᱠᱚ ᱢᱮᱱᱟ ᱱᱮᱛᱟᱨ ᱪᱟᱥᱵᱟᱥ ᱫᱤᱱ ᱠᱟᱱᱟ ᱟᱫᱚ ᱱᱮᱛᱟᱨ ᱡᱚᱠᱷᱚᱱ ᱵᱟᱢ ᱪᱟᱥᱵᱟᱥᱟ ᱛᱚ ᱦᱟᱱᱟ ᱫᱚ ᱱᱤᱱᱟᱹᱜ ᱢᱟᱨᱟᱝ ᱥᱤᱛᱩ ᱝ ᱢᱮᱱᱟᱜ ᱟᱠᱟᱫᱟ ᱛᱚ ᱩᱱ ᱥᱚᱢᱚᱭ ᱪᱮᱫ ᱮᱢ ᱪᱮᱠᱟᱭᱟ ᱛᱚ ᱚᱱᱟ ᱤᱭᱟᱹᱛᱮ ᱱᱚᱜᱼᱚᱭ ᱟᱹᱰᱤ ᱜᱟᱱ ᱜᱮ ᱪᱟᱥᱵᱟᱥ ᱦᱩᱭᱩᱜ ᱠᱟᱱᱟ ᱟᱞᱮ ᱥᱮᱫ ᱦᱚᱸ᱾
ᱛᱟᱦᱚᱞᱮ ᱟᱹᱵᱤᱱ ᱚᱱᱛᱮ ᱫᱚ ᱟᱹᱵᱤᱱ ᱚᱱᱛᱮ ᱫᱚ ᱢᱟᱱᱮ ᱥᱮᱨ ᱥᱮᱨᱢᱟ ᱫᱟᱜ ᱛᱮᱯᱮ ᱨᱚᱦᱚᱭ ᱜᱮᱭᱟ ᱥᱮ ᱮᱢᱱᱤ ᱯᱟᱢ ᱯᱟᱢᱯ ᱥᱮᱞᱚ ᱠᱚ ᱢᱚᱴᱚᱨ ᱠᱚ ᱢᱮᱱᱟᱜ ᱜᱮᱭᱟ ᱫᱟᱜ ᱨᱮᱱᱟᱜ?
ᱦᱩᱸ ᱾ ᱟᱫᱚ ᱟᱞᱮ ᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱫᱚ ᱱᱚᱜᱼᱚᱭ ᱡᱟᱹᱥᱛᱤ ᱠᱟᱭ ᱛᱮ ᱫᱚ ᱥᱮᱨᱢᱟ ᱫᱟᱜ ᱛᱮᱜᱮ ᱠᱚ ᱨᱚᱦᱚᱭᱟ ᱾ ᱟᱫᱚ ᱵᱟᱫᱽ ᱵᱟᱹᱠᱤ ᱦᱟᱸᱜ ᱢᱮᱛᱟᱜ ᱢᱮ ᱚᱱᱟ ᱜᱟᱰᱟ ᱠᱚ ᱢᱮᱱᱟᱜᱼᱟ ᱥᱮ ᱜᱟᱹᱰᱭᱟᱹ ᱠᱚ ᱢᱮᱱᱟᱜᱼᱟ ᱱᱚᱣᱟ ᱠᱚ ᱪᱟᱥᱵᱟᱥ ᱦᱩᱭᱩᱜᱼᱟ ᱾ ᱟᱨ ᱱᱮᱛᱟᱨ ᱠᱟᱛᱮᱧ ᱧᱮᱞ ᱠᱮᱫᱟ ᱟᱹᱰᱤ ᱡᱟᱹᱥᱛᱤ ᱱᱚᱜᱼᱚᱭ ᱟᱞᱮᱥᱮᱫ ᱫᱚ ᱠᱩᱧ ᱠᱚ ᱮᱢ ᱵᱟᱲᱟᱣ ᱠᱟᱜ ᱠᱚᱣᱟ ᱾ ᱚᱠᱟ ᱫᱚ ᱱᱟᱨᱮᱜᱟ ᱠᱩᱧ ᱠᱚ ᱢᱮᱛᱟᱜ ᱠᱟᱱᱟ ᱚᱱᱟ ᱨᱮᱦᱚᱸ ᱟᱹᱰᱤ ᱱᱟᱯᱟᱭ ᱪᱟᱥᱵᱟᱥ ᱦᱩᱭᱩᱜ ᱠᱟᱱᱟ ᱾ ᱵᱚᱞᱮ ᱡᱟᱦᱟᱸᱱᱟᱜ ᱜᱮᱢ ᱪᱟᱥᱟ ᱛᱚ ᱚᱱᱟᱢ ᱪᱟᱥ ᱫᱟᱲᱮᱭᱟᱜᱼᱟ ᱾ ᱟᱨ ᱤᱱᱟᱹ ᱵᱟᱫᱽ ᱠᱟᱛᱮᱫ ᱱᱚᱜᱼᱚᱭ ᱵᱚᱞᱮ ᱚᱱᱟ ᱦᱚᱸ ᱚᱱᱟ ᱚᱠᱟᱧ ᱞᱟᱹᱭ ᱠᱮᱜᱼᱟ ᱚᱱᱟ ᱠᱩᱧ ᱚᱱᱟ ᱵᱟᱫᱽ ᱠᱟᱛᱮᱜ ᱱᱚᱜᱼᱚᱭ ᱜᱟᱰᱟ ᱠᱚᱦᱚᱸ ᱢᱮᱱᱟᱜᱼᱟ ᱥᱮ ᱜᱟᱹᱰᱭᱟᱹ ᱠᱚᱦᱚᱸ ᱢᱮᱱᱟᱜᱼᱟ᱾ ᱱᱚᱸᱰᱮ ᱠᱷᱚᱡ ᱦᱚᱸ ᱨᱟᱠᱟᱵ ᱠᱟᱛᱮ ᱪᱟᱥᱵᱟᱥ ᱦᱩᱭᱩᱜ ᱠᱟᱱᱟ ᱾ ᱟᱪᱪᱷᱟ ᱜᱚᱝᱠᱮ ᱟᱯᱮ ᱫᱚ ᱚᱱᱛᱮ ᱫᱚ ᱪᱮᱫ ᱞᱮᱠᱟ ᱯᱮ ᱪᱟᱥ ᱵᱟᱲᱟᱭᱮᱫᱟ ᱠᱩᱧ ᱫᱟᱜ ᱛᱮᱜᱮ ᱥᱮ ᱟᱯᱮ ᱦᱚᱸ ᱚᱱᱟ ᱤᱭᱟᱹ ᱫᱟᱜ ᱥᱮᱨᱢᱟ ᱫᱟᱜ ᱛᱮᱜᱮ?
ᱵᱟᱝ, ᱟᱞᱮ ᱥᱮᱫ ᱫᱚ ᱮᱢᱱᱤ ᱯᱟᱢᱯ ᱢᱚᱴᱚᱨ ᱠᱚ ᱥᱮᱞᱚ ᱠᱚ ᱢᱮᱱᱟᱜ ᱜᱮᱭᱟ ᱾ ᱡᱟᱦᱟᱸ ᱥᱟᱢ ᱢᱟᱨᱥᱟᱞ ᱠᱚ ᱚᱱᱟ ᱛᱮᱦᱚᱸ ᱪᱟᱥ ᱵᱟᱲᱟ ᱦᱩᱭᱩᱜ ᱜᱮᱭᱟ ᱾ ᱛᱟᱨᱯᱚᱨᱮ ᱠᱮᱱᱮᱞ ᱫᱟᱜ ᱦᱚᱸᱞᱮ ᱧᱟᱢ ᱜᱮᱭᱟ ᱪᱟᱥ ᱥᱩᱢᱚᱭ ᱾ ᱟᱨ ᱮᱢᱱᱤ ᱢᱤᱫᱴᱟᱝ ᱵᱚᱲᱚ ᱡᱷᱟᱨᱱᱟ ᱢᱮᱱᱟᱜ ᱛᱟᱞᱮᱭᱟ ᱚᱸᱰᱮ ᱥᱟᱨᱟ ᱫᱟᱜ ᱛᱟᱦᱮᱱ ᱜᱮᱭᱟ, ᱚᱱᱟ ᱵᱷᱟᱹᱜᱤ ᱴᱷᱤᱠ ᱚᱱᱟ ᱛᱚᱞ ᱦᱩᱭ ᱟᱠᱟᱱᱟ ᱾ ᱢᱟᱱᱮ ᱱᱤᱭᱟᱹ ᱠᱚ ᱫᱟᱜ ᱛᱮᱜᱮ ᱪᱟᱥ ᱵᱟᱲᱟ ᱫᱚ ᱦᱩᱭᱩᱜ ᱜᱮᱭᱟ ᱾
ᱟᱪᱪᱷᱟ ᱟᱹᱰᱤ ᱱᱟᱯ ᱱᱟᱯᱟᱭ ᱵᱮᱱ ᱞᱟᱹᱭ ᱠᱮᱜᱼᱟ ᱟᱯᱮ ᱥᱮᱭᱟᱜ ᱵᱟᱨᱮ ᱛᱮ ᱟᱫᱚ ᱱᱚᱸᱜ ᱦᱮᱸ ᱾
ᱛᱮ ᱚᱠᱟ ᱞᱮᱠᱟᱱᱟᱜ ᱡᱩᱫᱤ ᱵᱤᱱ ᱞᱟᱹᱭ ᱠᱮᱭᱟ, ᱢᱟᱱᱮ ᱡᱟᱦᱟᱸ ᱢᱟᱱᱮ ᱞᱟᱦᱟ ᱛᱟᱦᱮᱸ ᱠᱟᱱᱟ ᱯᱟᱹᱦᱤᱞ ᱠᱷᱚᱱ ᱚᱱᱠᱟᱱᱟᱜ ᱠᱩᱧ? ᱱᱤ ᱱᱤᱭᱟᱹ ᱯᱚᱨᱮ ᱡᱩᱫᱤ ᱠᱤᱪᱷᱩᱧ ᱞᱟᱹᱭ ᱠᱮᱭᱟ ᱾
ᱟᱫᱚ ᱦᱟᱸᱜ ᱠᱩᱧ ᱵᱟᱨᱮᱛᱮ ᱡᱚᱠᱷᱚᱱ ᱞᱤᱧ ᱞᱟᱹᱭᱟ ᱛᱚ ᱠᱩᱧ ᱫᱚ ᱢᱮᱛᱟᱜ ᱢᱮ ᱱᱚᱜᱼᱚᱭ ᱟ ᱞᱟ ᱠᱟᱛᱮᱫ ᱠᱚ ᱵᱮᱱᱟᱣ ᱫᱚ ᱦᱟᱸᱜ ᱥᱟᱨᱠᱟᱨ ᱥᱮᱫ ᱠᱷᱚᱡ ᱚᱠᱟ ᱫᱚ ᱢᱮᱛᱟᱜ ᱢᱮ ᱚᱱᱟ ᱜᱳᱞ ᱜᱳᱞ ᱛᱟᱦᱮᱱᱟ ᱟᱨ ᱞᱟᱦᱟ ᱛᱮᱭᱟᱜ ᱞᱟᱹᱠ ᱠᱟ ᱛᱮᱫᱚ ᱢᱮᱛᱟᱜ ᱱᱚᱣᱟ ᱱᱮᱛᱟᱨ ᱠᱟᱛᱮᱫ ᱚᱠᱟᱴᱟᱜ ᱦᱟᱸᱜ ᱠᱩᱧ ᱤᱧ ᱞᱟᱹᱭᱮᱜ ᱠᱟᱱ ᱱᱚᱣᱟ ᱫᱚ ᱵᱚᱞᱮ ᱱᱟᱯᱟᱭ ᱜᱮᱭᱟ ᱢᱮᱛᱟᱜ ᱢᱮ ᱵᱚᱞᱮ ᱫᱟᱜ ᱪᱟᱥᱵᱟᱥ ᱫᱚ ᱟᱹᱰᱤ ᱱᱟᱯᱟᱭ ᱜᱮ ᱦᱩᱭᱩᱜ ᱠᱟᱱᱟ ᱵᱚᱞᱮ ᱪᱟᱥᱵᱟᱥ ᱞᱟᱹᱜᱤᱫ ᱛᱮ ᱱᱟᱸᱜ ᱱᱚᱣᱟ ᱫᱚ ᱮᱥ ᱯᱮᱥᱮᱞ ᱵᱚᱞᱮ, ᱚᱱᱟ ᱫᱟᱜ ᱠᱚᱫᱚ ᱦᱟᱸᱜ ᱧᱩ ᱫᱚ ᱮᱠᱟᱞ ᱜᱮ ᱵᱟᱝ ᱜᱟᱱᱚᱜᱼᱟ ᱠᱷᱟᱹᱞᱤ ᱚᱱᱟ ᱫᱚ ᱮᱭᱥᱮ ᱪᱟᱥᱵᱟᱥ ᱞᱟᱹᱜᱤᱫ ᱵᱚᱞᱮ ᱫᱟᱜ ᱫᱚ, ᱚᱱᱟ ᱫᱚ ᱟᱪᱪᱷᱟ, ᱟᱯᱮ ᱥᱮᱫ ᱟᱫᱚ ᱜᱚᱢᱠᱮ ᱚᱱᱛᱮ ᱫᱚ ᱵᱟᱹᱭᱦᱟᱹᱲ ᱠᱚᱨᱮ ᱫᱚ ᱠᱩᱸᱧ ᱫᱚ ᱵᱟᱯᱮ ᱧᱟᱢ ᱵᱟᱲᱟᱣ ᱠᱟᱜᱼᱟ?
ᱵᱟᱝ ᱚᱱᱠᱟᱱᱟᱜ ᱠᱩᱧ ᱫᱚ ᱟᱞᱮ ᱥᱮᱫ ᱫᱚ ᱵᱟᱹᱱᱩᱜᱼᱟ ᱢᱟᱱᱮ ᱪᱟᱥ ᱞᱟᱹᱜᱤᱫ ᱦᱚᱸ ᱵᱟᱹᱱᱩᱜᱼᱟ ᱟᱨ ᱧᱩ ᱫᱟᱜ ᱞᱟ ᱠᱟᱱᱟ ᱚᱱᱠᱟᱱᱟᱜ ᱦᱚ ᱵᱟᱹᱱᱩᱜ ᱠᱤᱱᱛᱩ ᱟᱹᱰᱤ ᱯᱟᱹᱦᱤᱞ ᱞᱟᱦᱟᱛᱮ ᱧᱮᱞ ᱵᱟᱲᱟ ᱦᱩᱭ ᱠᱟᱱᱟ ᱢᱤᱫᱴᱟᱜ ᱵᱟᱲᱮ ᱚᱱᱟ ᱧᱩ ᱞᱟᱹᱜᱤᱫ ᱠᱚ ᱵᱮᱱᱟᱣ ᱛᱟᱦᱮᱸᱫ ᱚᱱᱟ ᱠᱚ ᱚᱱᱛᱮ ᱫᱚ ᱛᱚ ᱦᱟᱥᱟ ᱛᱮ ᱛᱮᱯᱮᱫ ᱯᱮᱨᱮᱡ ᱟᱠᱟᱱᱟ, ᱚᱱᱠᱟ ᱪᱟᱥ ᱞᱟᱹᱜᱤᱫ ᱫᱚ ᱵᱟᱹᱱᱩᱜᱼᱟ ᱠᱩᱧ ᱠᱚᱫᱚ ᱾
ᱟᱪᱪᱷᱟ ᱾ ᱟᱫᱚ ᱱᱚᱜᱼᱚᱭ ᱟᱞᱮ ᱥᱮᱫ ᱫᱚ ᱱᱚᱜᱼᱚᱭ ᱪᱟᱥ ᱵᱟᱥ ᱠᱩᱧ ᱦᱚᱸ ᱟᱹᱰᱤ ᱜᱟᱱ ᱜᱮ ᱢᱮᱱᱟᱜᱼᱟ ᱢᱮᱛᱟᱜ ᱢᱮ ᱟᱢ ᱡᱚᱠᱷᱚᱱ ᱡᱟᱦᱟᱸ ᱡᱟᱦᱟᱱᱟᱜ ᱜᱮᱢ ᱪᱟᱥ ᱵᱟᱥᱟ ᱛᱚ ᱚᱱᱟ ᱞᱟᱹᱜᱤᱫ ᱚᱱᱟ ᱠᱩᱧ ᱠᱚ ᱮᱢ ᱵᱟᱲᱟᱣ ᱠᱟᱜᱼᱟ, ᱮᱢ ᱵᱟᱲᱟᱣ ᱠᱟᱜᱼᱟ ᱠᱚ ᱥᱟᱨᱠᱟᱨ ᱥᱮᱫ ᱠᱷᱚᱡ ᱠᱚ ᱮᱢ ᱵᱟᱲᱟᱣ ᱠᱟᱱᱟ ᱵᱚᱞᱮ ᱟᱫᱚ ᱚᱱᱟ ᱤᱭᱟᱹᱛᱮ ᱱᱚᱜᱼᱚᱭ ᱪᱟᱥᱵᱟᱥ, ᱦᱮᱸ ᱨᱚᱲ ᱵᱮᱱ ᱾
ᱛᱤᱱᱟᱹᱜ ᱜᱟᱱ ᱠᱩᱧ ᱠᱚ ᱢᱮᱱᱟᱜ ᱛᱟᱯᱮᱭᱟ?
ᱪᱮᱫ ᱵᱮᱱ ᱢᱮᱱ ᱠᱮᱜ-ᱟ?
ᱢᱟᱱᱮ ᱟᱯᱮ ᱟᱹᱛᱩ ᱨᱮ ᱛᱤᱱᱟᱹᱜ ᱜᱟᱱ ᱠᱩᱧ ᱢᱮᱱᱟᱜ ᱱᱤᱝᱠᱟᱹ ᱪᱟᱥ ᱞᱟᱹᱜᱤᱫ ᱡᱟᱦᱟᱸ ᱨᱮ ᱫᱟᱜ ᱠᱚᱯᱮ ᱦᱟᱛᱟᱣ ᱵᱟᱲᱟᱭ ᱜᱮᱭᱟ?
ᱟᱪᱪᱷᱟ ᱟᱹᱰᱤ ᱱᱟᱯᱟᱭ, ᱟᱫᱚ ᱱᱚᱜᱼᱚᱭ ᱟᱞᱮ ᱟᱹᱛᱩ ᱨᱮ ᱡᱚᱠᱷᱚᱱᱮᱢ ᱧᱮᱞᱟ ᱛᱚ ᱟᱹᱰᱤ ᱜᱟᱱ ᱱᱚᱜᱼᱚᱭ ᱠᱩᱧ ᱢᱟ ᱢᱮᱱᱟᱜ ᱠᱟᱜ ᱜᱮ, ᱢᱮᱛᱟᱜ ᱢᱮ ᱢᱤᱫ ᱱᱟᱠᱷᱟ ᱨᱮᱜᱮ ᱡᱚᱛᱚ ᱢᱮᱱᱟᱜᱼᱟ ᱵᱚᱞᱮ ᱜᱚᱴᱟ ᱢᱮᱱᱟᱜᱼᱟ ᱟᱢ ᱱᱚᱸᱰᱮ ᱛᱮᱢ ᱪᱟᱥᱟ ᱵᱚᱞᱮ ᱱᱤᱛ ᱱᱤᱛ ᱦᱚᱸ ᱡᱩᱫᱤ ᱟᱢ ᱢᱮᱱᱟ ᱵᱚᱞᱮ ᱤᱧᱟᱹᱜ ᱡᱟᱭᱜᱟ ᱨᱮ ᱱᱚᱜ-ᱚᱭ ᱠᱩᱧ ᱞᱟᱹᱜᱤᱫ ᱠᱚ ᱠᱩᱧ ᱪᱩᱭ ᱢᱮ ᱤᱧ ᱦᱚᱸᱧ ᱪᱟᱥ ᱵᱟᱥᱟ ᱛᱚ ᱟᱢ ᱦᱚᱠᱚ ᱠᱩᱧ ᱠᱟᱜ ᱛᱟᱢᱟ ᱟᱫᱚ ᱡᱟᱭᱜᱟ ᱫᱚ ᱟᱢᱟᱜ ᱜᱮ ᱟᱨ ᱠᱩᱸᱧ ᱦᱚᱸ ᱟᱢᱟᱜ ᱜᱮ ᱦᱩᱭᱩᱜᱼᱟ ᱠᱷᱟᱹᱞᱤ ᱵᱚᱞᱮ ᱠᱩᱸᱧ ᱠᱟᱜᱛᱟᱢᱟᱭ ᱥᱚᱨᱠᱟᱨ ᱥᱮᱫ ᱠᱷᱚᱡ ᱚᱱᱠᱟ ᱢᱮᱱᱟᱜᱼᱟ ᱾
ᱟᱪᱪᱷᱟ ᱟᱪᱪᱷᱟ ᱚᱱᱟ ᱠᱩᱧ ᱫᱚ ᱢᱟᱱᱮ ᱾ ᱛᱤᱱᱟᱹᱜ ᱞᱟᱛᱟᱨ ᱦᱟᱹᱨᱤᱡ ᱠᱚ ᱤᱫᱤ ᱟᱠᱟᱫᱟ? ᱠᱷᱟᱨᱟᱝ ᱟᱠᱟᱫᱟ ᱠᱚ ᱛᱤᱱᱟᱹᱜ ᱞᱟᱛᱟᱨ ᱦᱟᱹᱵᱤᱡ?
ᱟᱪᱪᱷᱟ ᱟᱹᱰᱤ ᱱᱟᱯᱟᱭ ᱠᱩᱠᱞᱤ ᱵᱚᱱ ᱫᱚᱦᱚ ᱠᱮᱫᱼᱟ, ᱟᱫᱚ ᱱᱚᱜᱼᱚᱭ ᱞᱟᱛᱟᱨ ᱡᱚᱠᱷᱚᱱᱮᱢ ᱧᱮᱞᱟ ᱛᱚ ᱱᱚᱜ-ᱚᱭ ᱟᱹᱰᱤ ᱜᱮ ᱞᱟᱛᱟᱨ ᱜᱤ ᱢᱮᱱᱟᱜᱼᱟ ᱢᱮᱛᱟᱜ ᱢᱮ ᱞᱟᱛᱟᱨ ᱢᱮᱱ ᱠᱟᱛᱮᱫ ᱫᱚ ᱵᱚᱞᱮ ᱛᱤᱱᱟᱹᱜ ᱮᱢ ᱞᱟᱹᱭ ᱠᱮ-ᱟ ᱛᱤᱱᱟᱹᱜ ᱯᱷᱤᱴ ᱜᱟᱱ ᱢᱮᱱᱟᱜᱼᱟ ᱯᱟᱹᱥᱮᱡ ᱢᱮᱱᱟᱜᱼᱟ ᱢᱮᱱᱟᱜᱼᱟ ᱯᱟᱥᱮᱫ ᱚᱱᱛᱮ ᱟ ᱛᱤᱱᱟᱹᱜ ᱜᱟᱱ ᱦᱩᱭᱩᱜᱼᱟ ᱯᱟᱹᱪᱤᱥ ᱵᱤᱥ ᱚᱱᱠᱟ ᱦᱩᱭᱩᱜᱼᱟ, ᱤᱱᱟᱹ ᱯᱷᱤᱴ ᱜᱟᱱ ᱠᱟᱛᱮᱫ ᱠᱚ ᱞᱟᱭᱟ ᱟᱫᱚ
ᱮᱠᱮ ᱢᱟᱱᱮ ᱥᱟᱨᱟ ᱵᱚᱪᱷᱚᱨ ᱫᱟᱜ ᱛᱟᱦᱮᱱ ᱜᱮᱭᱟ?
ᱦᱮᱸ ᱥᱟᱨᱟ ᱵᱚᱪᱷᱚᱨ ᱛᱟᱦᱮᱱ ᱜᱮᱭᱟ ᱟᱫᱚ ᱚᱠᱟ ᱥᱚᱢᱚᱭ ᱫᱚ ᱚᱱᱟ ᱪᱟᱥᱵᱟᱥ ᱟᱠᱚ ᱡᱚᱠᱷᱚᱱ ᱵᱩᱴ ᱢᱟᱥᱨᱤ, ᱠᱤᱥᱟᱹᱨᱤ ᱠᱚᱠᱚ ᱪᱟᱥᱵᱟᱥ ᱵᱟᱲᱟᱭᱟ ᱦᱟᱸᱜ ᱟᱫᱚ ᱛᱚᱠᱷᱚᱱ ᱫᱚ ᱦᱟᱸᱜ ᱚᱱᱟᱫᱚ ᱢᱮᱛᱟᱜ ᱢᱟᱠᱚ ᱯᱩᱢᱯᱩ ᱪᱟᱵᱟᱭᱟ ᱯᱩᱢᱯᱩ ᱢᱮᱱ ᱠᱟᱛᱮ ᱢᱟᱹᱥᱤᱱ ᱛᱮᱠᱚ ᱨᱟᱠᱟᱵ ᱪᱟᱵᱟᱭᱟ, ᱟᱨ ᱚᱱᱟ ᱠᱷᱮᱛ ᱨᱮᱠᱚ ᱞᱟᱜᱟᱣ ᱪᱟᱵᱟᱭᱟ, ᱟᱫᱚ ᱚᱱᱟ ᱛᱮᱠᱚ ᱪᱟᱥ ᱤᱭᱟᱹ ᱪᱟᱥᱵᱟᱥ ᱡᱚᱠᱷᱚᱱ ᱜᱮ ᱚᱱᱟ ᱠᱩᱧ ᱛᱮᱦᱚᱸ ᱫᱟᱜ ᱫᱚᱠᱚ ᱪᱟᱵᱟᱭᱟ ᱟᱫᱚ ᱟᱨᱦᱚᱸ ᱡᱚᱠᱷᱚᱱ ᱡᱚᱠᱷᱚᱱᱮ ᱫᱟᱜᱟ ᱛᱮ ᱟᱨᱦᱚᱸ ᱯᱮᱨᱮᱡᱚᱜᱼᱟ ᱚᱱᱟ ᱫᱚ ᱮᱠᱟᱞᱜᱮ ᱚᱱᱟ ᱫᱚ ᱠᱷᱟᱹᱞᱤ ᱫᱚ ᱵᱟᱝᱜᱮ ᱛᱟᱦᱮᱱᱟ, ᱟᱨ ᱥᱮᱛᱤᱧ ᱦᱚᱸ ᱥᱮᱛᱤᱧ ᱵᱟᱲᱟᱜ ᱜᱮᱭᱟ, ᱟᱫᱚ ᱟᱯᱮᱥᱮᱫ ᱫᱚ ᱜᱚᱝᱠᱮ ᱚᱱᱟ ᱠᱩᱧ ᱠᱚᱫᱚ ᱢᱮᱱᱟᱜ ᱟᱠᱟᱫ ᱜᱮᱭᱟ ᱥᱮ ᱵᱟᱹᱱᱩᱜ ᱟᱠᱟᱜᱼᱟ?
ᱵᱟᱝ ᱠᱩᱧ ᱠᱚᱫᱚ ᱵᱟᱹᱱᱩᱜᱼᱟ ᱟᱞᱮ ᱱᱚᱛᱮ ᱫᱚ ᱠᱩᱧ ᱠᱚᱫᱚ ᱵᱟᱹᱱᱩᱜᱼᱟ᱾ ᱢᱟᱱᱮ ᱞᱟᱦᱟᱛᱮ ᱢᱤᱫᱴᱟᱱ ᱵᱟᱨ ᱢᱤᱫᱴᱟᱝ ᱵᱟᱨᱭᱟ ᱧᱮᱞ ᱦᱩᱭ ᱞᱮᱱᱟ ᱠᱤᱱᱛᱩ ᱚᱱᱟ ᱠᱚᱫᱚ ᱥᱮᱨᱚᱠᱚᱢ ᱵᱮᱵ ᱵᱮᱵᱚᱦᱟᱨ ᱵᱟᱹᱱᱩᱜᱼᱟ ᱛᱚ ᱚᱱᱟ ᱠᱚ ᱫᱚ ᱦᱟᱥᱟᱛᱮ ᱯᱮᱨᱮᱡ ᱪᱟᱵᱟ ᱟᱠᱟᱱᱟ ᱡᱮ ᱚᱱᱠᱟᱱᱟᱜ ᱪᱟᱥ ᱞᱟᱹᱜᱤᱫ ᱫᱟᱜ ᱞᱟᱹᱜᱤᱫ ᱠᱩᱧ ᱚᱱᱠᱟ ᱛᱮᱫᱚ ᱵᱟᱹᱱᱩᱜᱼᱟ ᱱᱮᱛᱟᱨ ᱫᱚ᱾
ᱟᱪᱪᱷᱟ ᱟᱹᱰᱤ ᱱᱟᱯᱟᱭ᱾ ᱟᱫᱚ ᱜᱚᱝᱠᱮ ᱱᱚᱜ ᱚᱭ ᱪᱟᱥᱵᱟᱥ ᱞᱮᱠᱟᱛᱮ ᱟᱫᱚ ᱜᱚᱢᱠᱮ ᱱᱚᱜ-ᱚᱭ ᱪᱟᱥ-ᱵᱟᱥ ᱞᱮᱠᱟᱛᱮ ᱡᱚᱠᱷᱚᱱ ᱞᱟᱝ ᱜᱟᱞᱢᱟᱨᱟᱣᱟ ᱛᱚ ᱟᱞᱮ ᱥᱮᱫ ᱢᱟ ᱱᱚᱜ-ᱚᱭ ᱱᱮᱛᱟᱨ ᱠᱟᱛᱮᱧ ᱧᱮᱞ ᱮᱫᱟ ᱟᱹᱰᱤ ᱡᱟᱹᱥᱛᱤ ᱱᱚᱝᱠᱟ ᱵᱚᱞᱮ ᱱᱮᱛᱟᱨ ᱠᱟᱛᱮ ᱱᱚᱜ-ᱚᱭ ᱜᱟᱹᱭ ᱰᱟᱝᱨᱟ ᱥᱮ ᱠᱟᱰᱟ ᱵᱟᱫ ᱠᱟᱛᱮ ᱱᱚᱜᱼᱚᱭ ᱟᱹᱰᱤ ᱡᱟᱹᱥᱛᱤ ᱱᱚᱜᱼᱚᱭ ᱴᱮᱠ ᱴᱟᱨ ᱠᱚᱛᱮ ᱜᱮ ᱟᱞᱮ ᱥᱮᱫ ᱤᱧ ᱧᱮᱞ ᱮᱫᱟ ᱠᱩ ᱥᱤᱭᱮᱫ ᱠᱟᱱᱟ᱾ ᱟᱫᱚ ᱟᱯᱮ ᱥᱮᱫ ᱦᱚᱸ ᱢᱤᱫ ᱵᱟᱨ ᱠᱩᱠᱞᱤᱧ ᱫᱚᱦᱚᱭᱮᱫᱟ ᱡᱮ ᱮ ᱟᱯᱮᱥᱮᱫ ᱠᱟ ᱜᱟᱹᱭ ᱰᱟᱝᱨᱟ ᱠᱟᱰᱟ ᱱᱟᱦᱮᱞ ᱛᱮᱜᱮ ᱡᱟᱹᱥᱛᱤ ᱠᱩ ᱥᱤᱭ-ᱮᱫ ᱠᱟᱱᱟ ᱥᱮ ᱱᱚᱣᱟ ᱜᱟᱹᱰᱤ ᱴᱮᱠᱴᱟᱨ ᱛᱮᱜᱮ ᱡᱟᱹᱥᱛᱤ ᱠᱩ ᱥᱤᱭᱟᱜ ᱠᱟᱱᱟ ᱚᱱᱟ ᱵᱟᱨᱮᱛᱮ ᱦᱚ ᱢᱤᱫ ᱵᱟᱨ ᱠᱟᱛᱷᱟ ᱱᱚᱰᱮ ᱫᱚᱦᱚᱭ ᱵᱮᱱ?
ᱦᱳᱭ ᱟᱹᱰᱤ ᱱᱟᱯᱟᱭ ᱜᱮᱵᱤᱱ ᱞᱟᱹᱭ ᱠᱮᱫᱟ ᱟᱞᱮ ᱟᱛᱳ ᱨᱮ ᱡᱟᱦᱟ ᱛᱤᱱᱟᱹᱜ ᱚᱲᱟᱜ ᱢᱮᱱᱟᱜᱼᱟ, ᱠᱤᱱᱛᱩ ᱱᱟᱦᱮᱞ ᱫᱚ ᱡᱷᱚᱛᱚ ᱚᱲᱟᱜ ᱨᱮᱜᱮ ᱢᱮᱱᱟᱜᱼᱟ ᱰᱟᱹᱟᱝᱨᱤ ᱱᱟᱦᱮᱞ ᱡᱷᱚᱛᱚ ᱚᱲᱟᱜ ᱨᱮᱜᱮ ᱢᱮᱱᱟᱜᱼᱟ᱾ ᱠᱤᱱᱛᱩ ᱱᱮᱛᱟᱨ ᱧᱮᱞᱚᱜ ᱠᱟᱱᱟ ᱡᱟᱦᱟᱭ ᱦᱚᱭᱛᱳ ᱠᱟᱹᱴᱤᱡ ᱵᱮᱥᱤ ᱧᱚᱜ ᱠᱷᱮᱛ ᱠᱚ ᱢᱮᱱᱟᱜ ᱛᱟᱭᱟ, ᱛᱟᱦᱞᱮ ᱩᱱᱤᱜᱮ ᱴᱨᱟᱠᱴᱟᱨ ᱠᱚ ᱵᱮᱥᱤ ᱠᱚ ᱵᱮᱵᱚᱦᱟᱨᱫᱟ ᱟᱨ ᱡᱟᱦᱟᱭ ᱦᱚᱲ ᱫᱚ ᱠᱟᱹᱴᱤᱡ ᱠᱚᱢ ᱠᱚᱢ ᱠᱷᱮᱛ ᱠᱚ ᱢᱮᱱᱟᱜ ᱠᱚᱣᱟ, ᱩᱱᱠᱩ ᱫᱚ ᱡᱟᱦᱟᱸᱭ ᱱᱟᱦᱮᱞ ᱠᱚ ᱢᱮᱱᱟᱜ ᱚᱱᱟ ᱛᱮᱠᱚ ᱥᱤ ᱵᱟᱲᱟᱭᱮᱫᱟ ᱚᱱᱮ ᱚᱱᱟ ᱥᱚᱢᱳᱭ ᱞᱟᱜᱟᱜ ᱨᱮᱦᱚᱸ ᱳᱭ ᱫᱷᱤᱨᱮ ᱫᱷᱤᱨᱮ ᱠᱚ ᱥᱤ ᱤᱫᱤ-ᱮᱫᱟ᱾ ᱟᱨ ᱡᱟᱦᱟᱸᱭ ᱠᱟᱹᱴᱤᱡ ᱰᱷᱮᱨ ᱧᱚᱜ ᱠᱷᱮᱛ ᱢᱮᱱᱟᱜ-ᱟ ᱩᱱᱤ ᱫᱚ ᱴᱟᱠᱴᱟᱨ ᱛᱮᱜᱮ ᱵᱮᱥᱤ ᱥᱤ ᱫᱟᱭ ᱠᱟᱨᱚᱱ ᱴᱟᱠᱴᱟᱨ ᱠᱷᱟᱱ ᱛᱟᱲᱟᱛᱟᱲᱤ ᱥᱤ ᱦᱩᱭᱩᱜᱼᱟ᱾ ᱟᱨ ᱱᱟᱦᱮᱞ ᱠᱚᱛᱮ ᱠᱷᱟᱱ ᱫᱚ ᱠᱟᱹᱴᱤᱡ ᱴᱟᱭᱤᱢ ᱞᱟᱜᱟᱜᱼᱟ ᱾ᱛᱚ ᱡᱟᱦᱟᱸᱭᱟᱜ ᱠᱚᱢ ᱢᱮᱱᱟᱜ ᱩᱱᱤ ᱫᱚ ᱱᱟᱦᱮᱞ ᱛᱮᱜᱮ ᱥᱤ ᱵᱟᱲᱟᱭ ᱜᱮ ᱢᱟᱱᱮ ᱡᱷᱚᱛᱚ ᱦᱚᱲᱟᱜ ᱚᱲᱟᱜ ᱨᱮᱜᱮ ᱱᱟᱦᱮᱞ ᱠᱚᱫᱚ ᱢᱮᱱᱟᱜ ᱜᱮᱭᱟ ᱮᱠᱷᱚᱱᱳ᱾
ᱟᱪᱪᱷᱟ ᱟᱹᱰᱤ ᱱᱟᱯᱟᱭ ᱠᱩᱠᱞᱤ ᱵᱤᱱ ᱫᱚᱦᱚ ᱠᱮᱫᱼᱟ ᱟᱨ, ᱦᱮᱸ ᱨᱚᱲ ᱢᱮ?
ᱛᱟᱦᱚᱞᱮ ᱟᱵᱤᱱ ᱚᱱᱛᱮ ᱫᱚ ᱢᱟᱱᱮ ᱴᱨᱟᱠᱴᱟᱨ ᱵᱮᱥᱤ ᱠᱚ ᱵᱮᱵᱚᱦᱟᱨ ᱜᱮᱭᱟ ᱥᱮ ᱥᱮ ᱱᱟᱦᱮᱞ ᱠᱚ ᱢᱮᱱᱟᱜ ᱜᱮᱭᱟ?
ᱟᱪᱪᱷᱟ ᱱᱚᱣᱟ ᱦᱚᱸ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱼᱟ, ᱟᱫᱚ ᱟᱞᱮ ᱥᱮᱫ ᱡᱚᱠᱷᱚᱱᱤᱧ ᱞᱟᱹᱭ ᱛᱟᱞᱟᱝ-ᱟ ᱥᱮ ᱟᱞᱮ ᱥᱮᱫ ᱦᱚ ᱡᱚᱠᱷᱚᱱ ᱞᱟᱝ ᱜᱟᱞᱢᱟᱨᱟᱣᱟ ᱛᱚ ᱟᱞ ᱥ ᱛᱮ ᱦᱚᱸ ᱱᱚᱜᱼᱚᱭ ᱟᱹᱰᱤ ᱜᱟᱱ ᱜᱮ ᱡᱟᱹᱥᱛᱤ ᱫᱚᱧ ᱧᱮᱞ ᱟᱠᱟᱜᱼᱟ ᱱᱮᱛᱟᱨ ᱫᱚ ᱴᱮᱠᱴᱟᱨ ᱛᱮᱜᱮ ᱠᱩ ᱥᱤ ᱚᱪᱚᱭᱮᱫᱟ᱾ ᱵᱚᱞᱮ ᱡᱟᱦᱟᱸ ᱥᱮᱫ ᱞᱟᱹᱴᱩ ᱞᱟᱹᱴᱩ ᱠᱷᱮᱛ ᱢᱮᱱᱟᱜ ᱠᱟᱫᱟ ᱥᱮ ᱢᱟᱨᱟᱝ ᱢᱟᱨᱟᱝ ᱠᱷᱮᱛ ᱠᱚ ᱱᱮᱛᱟᱨ ᱢᱟ ᱢᱮᱱᱟᱜ ᱟᱠᱟᱫ ᱾ ᱛᱚ ᱚᱸᱰᱮ ᱫᱚ ᱡᱚᱠᱷᱚᱱ ᱡᱟᱹᱥᱛᱤ ᱫᱚ ᱱᱮᱛᱟᱨ ᱠᱟᱛᱮᱧ ᱧᱮᱞᱮᱫ ᱠᱚᱣᱟ ᱡᱮ ᱚᱱᱟ ᱴᱮᱠᱴᱟᱨ ᱜᱮᱠᱚ ᱪᱟᱹᱞᱩᱭᱮᱫᱟ ᱴᱮᱠᱴᱟᱨᱠᱚ ᱛᱮᱜᱮ ᱠᱚ ᱥᱤ ᱦᱚᱪᱚᱭᱮᱫᱟ ᱾ ᱟᱨ ᱤᱱᱟᱹ ᱵᱟᱫ ᱠᱟᱛᱮ ᱦᱟᱸᱜ ᱡᱚᱠᱷᱚᱱ ᱚᱱᱟ ᱜᱷᱟᱴᱟ ᱜᱷᱩᱴᱩ ᱥᱮ ᱢᱮᱛᱟᱜ ᱢᱮ ᱚᱠᱟᱴᱷᱮᱡ ᱫᱚ ᱜᱟᱡᱟᱲ ᱧᱚᱜ ᱭᱟ ᱯᱤᱰᱷᱟᱹ ᱞᱟᱹᱴᱩ ᱜᱮᱭᱟ ᱚᱠᱟ ᱴᱷᱮᱱ ᱚᱱᱛᱮ ᱜᱟᱹᱰᱤ ᱠᱚ ᱵᱟᱝᱜ ᱜᱮ ᱪᱟᱞᱟᱜᱼᱟ ᱟᱫᱚ ᱚᱸᱰᱮ ᱫᱚ ᱦᱚᱸ ᱡᱟᱹᱥᱛᱤ ᱫᱚ ᱱᱚᱜᱚᱭ ᱜᱟᱹᱭ ᱰᱟᱝᱨᱟ ᱠᱟᱰᱟ ᱱᱟᱦᱮᱞ ᱛᱮᱜᱭ ᱠᱩ ᱥᱤᱭᱟᱹᱜ ᱠᱟᱱᱟ ᱡᱚᱲᱟᱣ ᱠᱟᱛᱮ᱾ ᱟᱨ ᱚᱱᱠᱟᱜᱮ ᱡᱟᱹᱥᱛᱤ ᱫᱚᱧ ᱧᱮᱞ ᱠᱟᱜᱼᱟ ᱟᱞᱮ ᱥᱮᱫ ᱫᱚ ᱾ᱟᱪᱷᱟ ᱜᱚᱢᱠᱮ ᱟᱯᱮ ᱥᱮᱫ ᱫᱚ ᱚᱱᱠᱟ ᱟᱨ ᱜᱷᱟᱴᱟ ᱠᱷᱩᱴᱩ ᱦᱚᱸ ᱜᱚᱴᱟ ᱜᱮ ᱴᱮᱠᱴᱟᱨ ᱜᱟᱰᱤ ᱛᱮᱠᱩ ᱥᱤ ᱦᱚᱪᱚᱭᱟ ᱥᱮ ᱱᱟᱦᱮᱞ ᱛᱮᱦᱚᱸ ᱠᱩ ᱥᱤ ᱵᱟᱲᱟ ᱦᱚᱪᱚᱭ ᱜᱮᱭᱟ?
ᱦᱮᱸ ᱡᱟᱦᱟᱸ ᱜᱷᱩᱴᱩ ᱠᱚ ᱢᱮᱱᱟᱜ-ᱟ ᱛᱚ ᱚᱱᱟ ᱠᱚᱨᱮ ᱡᱟᱦᱟᱸ ᱦᱚᱭᱛᱚ ᱠᱷᱮᱛ ᱠᱚ ᱟᱹᱰᱤ ᱢᱟᱨᱟᱝ ᱜᱮᱭᱟ, ᱛᱚ ᱚᱱᱟ ᱠᱚᱨᱮ ᱫᱚ ᱴᱟᱠᱴᱟᱨ ᱫᱚᱠᱚ ᱥᱤ ᱜᱮᱭᱟ᱾ ᱡᱟᱦᱟᱸ ᱠᱟᱹᱴᱤᱜ ᱦᱚᱛᱚ ᱠᱷᱮᱛ ᱠᱚ ᱟᱰᱤ ᱦᱩᱰᱤᱝ ᱧᱚᱜ ᱜᱮᱭᱟ ᱴᱟᱠᱴᱟᱨ ᱟᱪᱩᱨ ᱛᱮ ᱚᱥᱩᱵᱤᱫᱟ ᱦᱩᱭᱩᱜ ᱜᱮᱭᱟ ᱛᱚ ᱚᱱᱟ ᱠᱚᱨᱮ ᱫᱚ ᱱᱟᱦᱮᱞ ᱜᱮ ᱮᱠᱷᱚᱱ ᱦᱚᱸᱠᱚ ᱥᱤ ᱵᱟᱲᱟᱭ ᱜᱮᱭᱟ᱾
ᱢᱟᱱᱮ ᱡᱟᱦᱟᱸ ᱦᱚᱭᱛᱚ ᱠᱷᱮᱛ ᱠᱚ ᱠᱟᱹᱴᱤᱜ ᱵᱚᱲᱚ ᱧᱚᱜ ᱜᱮᱭᱟ ᱚᱱᱟ ᱠᱚᱨᱮ ᱫᱚ ᱴᱟᱠᱴᱟᱨ ᱨᱮᱠᱚ ᱥᱤ ᱜᱮᱭᱟ ᱚᱱᱟ ᱜᱷᱩᱴᱩ ᱨᱮᱦᱚᱸ ᱟᱨ ᱚᱱᱟ ᱵᱟᱹᱭᱦᱟᱹᱲ ᱠᱚᱨᱮ ᱦᱚᱸ᱾
ᱟᱪᱪᱷᱟ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱜ-ᱟ ᱟᱫᱚ ᱱᱚᱜ-ᱚᱭ ᱟᱹᱞᱤᱧ ᱦᱚᱸ ᱢᱤᱫᱵᱟᱨ ᱠᱟᱛᱷᱟ ᱱᱚᱰᱮ ᱞᱟᱹᱭ ᱞᱤᱧ ᱢᱮᱱᱟ ᱡᱮ ᱟᱞᱮᱥᱮᱫ ᱫᱚ ᱡᱟᱹᱥᱛᱤ ᱠᱟᱛᱮ ᱚᱱᱟ ᱜᱷᱟᱴᱟ ᱜᱷᱩᱴᱩ ᱞᱩᱴᱩᱨ ᱜᱮ ᱦᱟᱸᱜ ᱡᱟᱹᱥᱛᱤ ᱫᱚ ᱚᱱᱟ ᱴᱮᱠᱴᱟᱨ ᱠᱚᱫᱚ ᱠᱚ ᱵᱟᱠᱚ ᱥᱤ ᱚᱪᱚᱭᱟ ᱚᱠᱟ ᱫᱚ ᱦᱟᱸᱟᱜ ᱴᱮᱠᱴᱟᱨ ᱚᱸᱰᱮ ᱪᱟᱞᱟᱣ ᱜᱮ ᱵᱟᱝ ᱪᱟᱞᱟᱜᱼᱟ ᱟᱨ ᱢᱟᱱᱞᱮᱭᱟ ᱜᱟᱹᱪᱷᱤ ᱜᱚᱰᱟ ᱠᱚ ᱛᱟᱭᱱᱚᱢᱮᱱ ᱛᱟᱢᱟ ᱛᱚ ᱚᱸᱰᱮ ᱫᱚ ᱪᱤᱠᱟᱛᱮᱢ ᱥᱤ ᱚᱪᱚᱭ-ᱟ ᱴᱮᱠᱴᱟᱨ ᱛᱮᱫᱚ ᱟᱫᱚ ᱚᱱᱟ ᱤᱭᱟᱹᱛᱮ ᱚᱸᱰᱮ ᱫᱚ ᱦᱟᱸ ᱜᱟᱹᱭ ᱰᱟᱝᱨᱟ ᱜᱮ ᱥᱮ ᱠᱟᱰᱟ ᱱᱟᱦᱮᱞ ᱛᱮᱜᱮ ᱦᱟᱸᱜ ᱠᱚ ᱥᱤᱭᱟ ᱟᱪᱷᱟ ᱜᱚᱢᱠᱮ ᱟᱯᱮ ᱟᱞᱮᱥᱮᱫ ᱤᱧ ᱧᱮᱞ ᱟᱠᱟᱫᱟ ᱱᱮᱛᱟᱨ ᱠᱟᱛᱮ ᱵᱚᱞᱮ ᱦᱩᱲᱩ ᱢᱟᱠᱚ ᱨᱚᱦᱚᱭ ᱜᱮ ᱟᱨ ᱦᱩᱲᱩ ᱥᱟᱶ ᱥᱟᱶᱛᱮ ᱛᱮ ᱱᱚᱜᱼᱚᱭ ᱟᱹᱰᱤ ᱜᱟᱱ ᱨᱟᱢᱵᱲᱟ ᱠᱚᱠᱚ ᱮᱨ ᱵᱟᱲᱟᱭ-ᱟ ᱾ ᱥᱮ ᱚᱱᱟ ᱨᱟᱢᱲᱟ ᱫᱚ ᱢᱮᱛᱟᱜ ᱢᱟ ᱚᱱᱟ ᱚᱱᱟ ᱚᱠᱟ ᱢᱮᱱᱟᱜ-ᱟ ᱠᱷᱮᱛ ᱦᱟᱸᱜ᱾ ᱚᱱᱟ ᱯᱤᱸᱰᱷᱟᱹ ᱨᱮᱜᱮ ᱠᱩ ᱮᱨ ᱟ᱾ ᱟᱨ ᱢᱮᱛᱟᱜ ᱢᱮ ᱚᱱᱟ ᱜᱚᱰᱟ ᱠᱚᱦᱚᱸ ᱛᱟᱦᱮᱱᱟ ᱢᱮᱛᱟᱜ ᱢᱮᱭᱟ ᱞᱟᱹᱴᱩ ᱞᱟᱹᱴᱩ ᱚᱠᱟᱴᱮᱫ ᱫᱚ ᱠᱷᱮᱛ ᱠᱚ ᱚᱝᱠᱟ ᱟ ᱫᱟᱜ ᱠᱚ ᱵᱟᱝ ᱛᱟᱦᱮᱱᱟ ᱟᱫᱚ ᱚᱱᱟ ᱵᱟᱲᱜᱮ ᱠᱚᱨᱮ ᱦᱚᱸᱠᱚ ᱮᱨ ᱵᱟᱲᱟᱭ ᱜᱮᱭᱟ ᱨᱟᱢᱲᱟ ᱫᱚ᱾ ᱟᱪᱷᱟ ᱟᱯᱮ ᱥᱮᱡ ᱦᱟᱸᱜ ᱠᱩᱞᱤ ᱨᱩᱣᱟᱹᱲᱮᱜ ᱢᱮᱭᱟ ᱜᱚᱢᱠᱮ ᱟᱪᱷᱟ ᱟᱯᱮ ᱥᱮᱫ ᱚᱱᱛᱮ ᱫᱚ ᱨᱟᱢᱲᱟ ᱠᱚᱫᱚ ᱠᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟᱭᱟ ᱚᱱᱟ ᱯᱚᱨᱮ ᱛᱟᱦᱮᱸ ᱠᱟᱹᱴᱤᱡ ᱢᱟᱨᱟᱝ ᱱᱚᱰᱮ ᱠᱟᱛᱷᱟ ᱠᱚ ᱫᱚᱦᱚᱭ ᱛᱟᱞᱟᱝ ᱢᱮ᱾
ᱨᱟᱢᱲᱟ ᱫᱚ ᱱᱚᱱᱛᱮ ᱫᱚ ᱪᱟᱥ ᱠᱤᱱᱛᱩ ᱵᱟᱝᱠᱚ ᱪᱟᱥ ᱵᱟᱲᱟᱭ ᱜᱮᱭᱟ ᱢᱟᱱᱮ ᱮᱠᱷᱚᱱᱳ ᱯᱚᱨᱡᱚᱱᱛᱚ ᱟᱹᱞᱤᱧ ᱵᱟᱞᱤᱧ ᱧᱮᱞ ᱟᱠᱟᱫᱟ ᱱᱤᱛ ᱠᱚ ᱨᱮ ᱫᱟᱢᱲᱟ ᱪᱟᱥ ᱫᱚ ᱵᱟᱝ ᱦᱩᱭᱩᱜ ᱜᱮᱭᱟ᱾ ᱢᱟᱱᱮ ᱨᱟᱢᱲᱟ ᱠᱚᱫᱚ ᱵᱟᱝᱠᱚ ᱪᱟᱥ ᱵᱟᱲᱟᱭ ᱜᱮᱭᱟ᱾
ᱟᱫᱚ ᱱᱚᱜᱼᱚᱭ ᱟᱞᱮ ᱥᱮᱫ ᱢᱟ ᱟᱹᱰᱤ ᱜᱟᱱ ᱜᱮ ᱨᱟᱢᱵᱲᱟ ᱠᱚᱦᱚᱸ ᱠᱚ ᱪᱟᱥᱵᱟᱥ ᱵᱟᱲᱟᱭ᱾ ᱟᱨ ᱤᱱᱟᱹ ᱵᱟᱫᱽ ᱠᱟᱛᱮᱜ ᱦᱚᱸ ᱟᱞᱮ ᱥᱮᱫ ᱫᱚ ᱱᱚᱜᱼᱚᱭ ᱱᱮᱛᱟᱨ ᱠᱟᱛᱮᱜ ᱥᱮ ᱫᱟᱜ ᱫᱤᱱ ᱥᱚᱢᱚᱭ ᱨᱮ᱾ ᱟ ᱨᱟᱢᱵᱲᱟ ᱠᱚ ᱪᱟᱥ ᱵᱟᱲᱟᱭ ᱜᱮᱭᱟ᱾ ᱥᱮ ᱤᱱᱟᱹ ᱵᱟᱫᱽ ᱠᱟᱛᱮᱫ ᱱᱚᱜᱼᱚᱭ ᱨᱟᱦᱮᱲ ᱠᱚᱦᱚᱸ ᱠᱚ ᱟᱹᱰᱤ ᱠᱚ ᱪᱟᱥ ᱵᱟᱲᱟᱭᱟ ᱴᱟᱺᱰᱤ ᱨᱮ᱾ ᱥᱮ ᱢᱮᱱᱟᱜᱼᱟ ᱨᱟᱦᱮᱲ ᱜᱚᱰᱟ ᱠᱚᱨᱮ ᱟᱨ ᱥᱮ ᱜᱟᱹᱰᱭᱟᱹ ᱯᱤᱰᱷᱟᱹ ᱠᱚᱨᱮ ᱦᱚᱸᱧ ᱧᱮᱞ ᱠᱟᱜᱼᱟ ᱠᱚ ᱪᱟᱥ ᱵᱟᱲᱟᱭᱟ ᱟᱨ ᱤᱱᱟᱹ ᱵᱟᱫᱽ ᱠᱟᱛᱮ ᱚᱲᱟᱜ ᱠᱚᱨᱮ ᱦᱚᱸᱧ ᱧᱮᱞ ᱠᱟᱜᱼᱟ ᱠᱚ ᱫᱟᱨᱮ ᱵᱟᱲᱟ ᱠᱟᱜᱼᱟ᱾ ᱟᱪᱪᱷᱟ ᱜᱚᱝᱠᱮ ᱟᱯᱮᱥᱮᱫ ᱫᱚ ᱚᱱᱛᱮ ᱫᱚ ᱨᱟᱦᱮᱲ ᱠᱚᱫᱚ ᱠᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟᱭᱟ᱾
ᱦᱮᱸ ᱨᱟᱦᱮᱲ ᱫᱚ ᱥᱮᱨᱚᱠᱚᱢ ᱫᱚ ᱵᱟᱝᱠᱚ ᱪᱟᱥ ᱵᱟᱲᱟᱭ ᱜᱮᱭᱟ ᱠᱤᱱᱛᱩ ᱚᱲᱟᱜ ᱥᱩᱨ ᱠᱚᱨᱮ ᱡᱟᱦᱟᱸᱭ ᱦᱚᱭᱛᱳ ᱠᱤᱪᱷᱩ ᱢᱟᱱᱮ ᱯᱷᱟᱠᱟ ᱡᱟᱭᱜᱟ ᱠᱚ ᱢᱮᱱᱟᱜᱼᱟ᱾ ᱚᱱᱟ ᱠᱚᱨᱮ ᱫᱚᱠᱚ ᱨᱚᱦᱚᱭ ᱵᱟᱲᱟᱭ ᱜᱮᱭᱟ ᱚᱱᱟ ᱦᱚᱸ ᱠᱤᱱᱛᱩ ᱟᱹᱰᱤ ᱠᱚᱢ ᱜᱮ ᱢᱟᱱᱮ ᱟᱹᱰᱤ ᱡᱟᱹᱥᱛᱤ ᱟᱠᱟᱨ ᱛᱮ ᱚᱱᱠᱟ ᱫᱚ ᱵᱟᱝ᱾
ᱟᱨ ᱪᱟᱥ ᱠᱤᱱᱛᱩ ᱚᱱᱠᱟ ᱫᱚ ᱵᱟᱝᱠᱚ ᱠᱚᱨᱟᱣ ᱜᱮᱭᱟ ᱡᱮ ᱢᱤᱫᱴᱟᱝ ᱠᱷᱮᱛᱨᱮ ᱪᱟᱥ ᱦᱩᱭᱱᱟ ᱚᱱᱠᱟ ᱫᱚ ᱵᱟᱝ ᱠᱚᱨᱟᱣ ᱜᱮᱭᱟ᱾ ᱡᱟᱦᱟᱸᱭ ᱦᱚᱛᱳ ᱠᱚᱨᱟᱣᱟ ᱚᱲᱟᱜ ᱥᱩᱨᱨᱮ ᱯᱷᱟᱸᱠᱟ ᱡᱟᱭᱜᱟ ᱢᱮᱱᱟᱜ ᱛᱟᱭᱟ ᱚᱱᱟ ᱠᱚᱨᱮ ᱫᱚᱠᱚ ᱠᱚᱨᱟᱣ ᱜᱮᱭᱟ ᱢᱤᱫ ᱵᱟᱨ᱾
ᱟᱪᱪᱷᱟ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱜᱼᱟ᱾ ᱟᱫᱚ ᱱᱚᱜᱼᱚᱭ ᱟᱞᱮ ᱥᱮᱫ ᱦᱚᱸ ᱟᱹᱰᱤᱜᱟᱱ ᱪᱟᱥᱼᱵᱟᱥ ᱠᱚ ᱠᱚᱨᱟᱣᱟ ᱚᱠᱟᱢ ᱞᱟᱹᱭ ᱠᱮᱜᱼᱟ ᱡᱮ ᱱᱚᱣᱟ ᱨᱟᱦᱮᱲ ᱪᱟᱥ ᱚᱲᱟᱜ ᱠᱚᱨᱮ ᱦᱚᱸ ᱚᱲᱟᱜ ᱨᱮ ᱨᱟᱪᱟᱨᱮ ᱢᱤᱫᱴᱮᱱ ᱜᱟᱱ ᱫᱟᱨᱮ ᱠᱚ ᱨᱚᱦᱚᱭ ᱠᱟᱜᱼᱟ᱾ ᱛᱚ ᱤᱱᱟᱹ ᱛᱮᱜᱮ ᱡᱚᱢ ᱥᱟᱫᱚᱜ ᱫᱚ ᱦᱩᱭᱩᱜ ᱜᱮᱭᱟ ᱟᱨ ᱚᱱᱮ ᱠᱚ ᱢᱮᱱᱟ ᱵᱚᱞᱮ ᱦᱚᱲᱟᱜ ᱠᱟᱛᱷᱟ ᱛᱮᱜᱮ ᱨᱟᱦᱮᱲ ᱫᱟᱹᱞ ᱡᱚᱢ ᱫᱚ ᱟᱹᱰᱤ ᱱᱟᱯᱟᱭ ᱜᱮᱭᱟ ᱟᱨ ᱚᱱᱮ ᱠᱚ ᱢᱟᱱᱮ ᱡᱚᱢ ᱫᱚ ᱵᱷᱟᱹᱜᱤ ᱜᱮᱭᱟ᱾
ᱟᱨ ᱨᱟᱦᱮᱲ ᱫᱟᱹᱞ ᱫᱚ ᱡᱚᱢ ᱵᱟᱲᱟ ᱦᱩᱭ ᱟᱠᱟᱱᱟ ᱢᱟᱱᱮ ᱵᱷᱟᱹᱜᱤ ᱜᱮᱭᱟ ᱵᱷᱟᱜᱮ ᱦᱚᱸ ᱥᱤᱵᱤᱞ ᱜᱮᱭᱟ᱾
ᱦᱮᱸ ᱟᱨ ᱚᱱᱮ ᱠᱚ ᱢᱮᱱᱟ ᱚᱠᱚᱭ ᱫᱚ ᱦᱟᱸᱜ ᱢᱮᱛᱟᱜ ᱢᱮ᱾ ᱟ ᱜᱚᱜᱚ ᱛᱟᱠᱚ ᱚᱠᱚᱭ ᱢᱮᱱᱟ ᱯᱮᱨᱮᱡ ᱦᱚᱲᱢᱚ ᱢᱮᱱᱟᱭᱟ ᱩᱱᱤ ᱫᱚᱼᱼ ᱱᱚᱣᱟ ᱨᱟᱦᱮᱲ ᱡᱚᱢ ᱫᱚ ᱟᱹᱰᱤ ᱱᱟᱯᱟᱭ ᱜᱮᱭᱟ ᱟᱫᱚ ᱚᱱᱟ ᱤᱭᱟᱹᱛᱮ ᱱᱚᱜᱼᱚᱭ ᱠᱚ ᱡᱚᱢ ᱦᱚᱪᱚ ᱠᱚ ᱜᱮᱭᱟ᱾ ᱟᱫᱚ ᱱᱚᱜᱼᱚᱭ ᱥᱚᱢᱚᱭ ᱦᱚᱸ ᱵᱟᱹᱭ ᱵᱟᱹᱭᱛᱮ ᱢᱩᱪᱟᱹᱫ ᱥᱮ ᱦᱟᱸᱜ ᱪᱟᱞᱟᱜ ᱠᱟᱱ ᱛᱟᱞᱟᱟ ᱟᱫᱚ ᱪᱮᱫ ᱨᱮ ᱢᱤᱫ ᱵᱟᱨ ᱠᱟᱛᱷᱟ ᱢᱮᱱᱟᱜ ᱠᱷᱟᱱ ᱨᱚᱲ ᱫᱚᱲᱦᱲᱟ ᱛᱟᱞᱟᱝ ᱢᱮ ᱟᱨ ᱠᱷᱟᱡ ᱞᱟᱝ ᱠᱚᱞ ᱫᱚᱲᱦᱟᱭᱟ ᱱᱚᱝᱠᱟ ᱜᱮ ᱱᱚᱣᱟᱣᱟ ᱥᱟᱛᱟᱢ ᱨᱮᱞᱟᱝ ᱜᱟᱞᱢᱟᱨᱟᱣᱟ᱾
ᱦᱮᱸ ᱢᱟ ᱛᱟᱦᱚᱞᱮ ᱥᱚᱢᱚᱭ ᱮᱢ ᱠᱷᱟᱹᱛᱤᱨ ᱟᱹᱰᱤ ᱟᱹᱰᱤ ᱥᱟᱨᱦᱟᱣ ᱱᱤᱝᱠᱟᱹ ᱟᱵᱟᱨ ᱞᱟᱝ ᱨᱚᱯᱚᱲᱟ ᱯᱚᱲᱮᱛᱮ᱾